ᱦᱮᱞᱳ ᱡᱚᱦᱟᱨ ᱜᱮ ᱜᱚᱢᱠᱮ ᱨᱚᱲ ᱟᱸᱡᱚᱢᱚᱜ ᱠᱟᱱᱟ ᱛᱚ
ᱦᱮᱸ ᱜᱚᱢᱠᱮ ᱟᱯ ᱪᱟᱞᱟᱜᱼᱟ
ᱦᱮᱸ ᱦᱮᱸ ᱟᱸᱡᱚᱢᱚᱜ ᱠᱟᱱᱟ ᱦᱳᱭ ᱛᱟᱦᱞᱮ ᱮᱱᱟᱱ ᱦᱮᱸ ᱟᱨ ᱮᱱᱟᱱ ᱛᱟᱦᱚᱞᱮ ᱡᱟᱦᱟᱸᱞᱮᱠᱟ ᱵᱤᱱ ᱞᱟᱹᱭᱮᱫ ᱛᱟᱦᱮᱸ ᱡᱮ ᱟᱯᱮ ᱚᱱᱛᱮ ᱫᱚ ᱛᱟᱦᱚᱞᱮ ᱚᱠᱟᱞᱮᱠᱟ ᱦᱟᱸᱜ ᱮᱢ ᱞᱟᱹᱭᱮᱫ ᱛᱟᱦᱮᱸᱫ ᱡᱮ ᱟᱯᱮ ᱚᱱᱛᱮ ᱫᱚ ᱥᱮᱪᱮᱫ ᱨᱮᱱᱟᱜ ᱦᱟᱨ ᱢᱟᱱᱮ ᱟᱵᱚ ᱥᱟᱱᱛᱟᱲ ᱠᱚᱣᱟᱜ ᱚᱠᱟ ᱞᱮᱠᱟ ᱵᱤᱱ ᱞᱟᱹᱭᱮᱫ ᱛᱟᱦᱮᱫ ᱠᱚᱢ ᱜᱮᱭᱟ
ᱚ ᱱᱚᱛᱮ ᱫᱚ ᱦᱩᱭᱩᱜ ᱠᱟᱱᱟ ᱟᱹᱰᱤ ᱜᱚᱴᱟᱝ ᱜᱮᱞᱮᱧ ᱧᱮᱞᱫᱟ ᱦᱮᱸ ᱢᱟᱹᱭ ᱵᱩ ᱛᱟᱠᱚ ᱟᱹᱰᱤ ᱠᱚᱢ ᱵᱚᱭᱚᱥ ᱠᱷᱚᱱᱟᱜ ᱜᱮ ᱚᱞᱚᱜ ᱯᱟᱲᱦᱟᱜ ᱠᱚ ᱵᱟᱹᱜᱤᱭ ᱮᱫᱟ ᱮ ᱱᱩᱠᱩ ᱦᱮᱸ ᱡᱟᱦᱟᱱ ᱮᱴᱟᱜ ᱠᱟᱹᱢᱤ ᱨᱮᱠᱚ ᱯᱟᱲᱟᱜ ᱠᱟᱱᱟ ᱡᱮᱢᱚᱱ ᱦᱮᱸ ᱦᱮᱸ ᱡᱟᱦᱟᱸ ᱥᱮᱫ ᱠᱚ ᱫᱟᱬᱟᱱ ᱠᱟᱱᱟ ᱥᱮ ᱯᱟᱹᱣᱨᱟᱹ ᱦᱟᱺᱰᱤ ᱠᱚᱠᱚ ᱧᱩᱭᱫᱟ ᱮ ᱛᱟᱯᱚᱨᱮ ᱚᱨᱜᱮᱥᱴᱨᱟ ᱯᱟᱛᱟ ᱯᱟᱹᱞ ᱠᱚ ᱫᱟᱬᱟᱱ ᱠᱟᱱᱟ ᱚᱱᱮ ᱚᱱᱠᱟ ᱡᱟᱨ ᱯᱷᱚᱞᱮ ᱟᱵᱚ ᱥᱤᱠᱠᱷᱟ ᱚᱵᱷᱟᱵ ᱛᱮ ᱥᱮ ᱚᱲᱟᱜ ᱦᱚᱲᱟᱜ ᱜᱟᱭᱤᱰ ᱚᱵᱷᱟᱵ ᱵᱷᱟᱵᱛᱮ ᱟᱵᱚ ᱴᱷᱤᱠ ᱜᱤᱫᱽᱨᱟᱹ ᱠᱚ ᱥᱤᱠᱠᱷᱟ ᱵᱟᱝ ᱠᱚ ᱧᱟᱢ ᱮᱫᱟ ᱚᱱᱮ ᱚᱱᱠᱟ
ᱦᱳᱭ ᱮᱠᱟᱞ ᱱᱚᱣᱟ ᱫᱚ ᱦᱟᱸᱜ ᱥᱟᱹᱨᱤ ᱠᱟᱛᱷᱟ ᱜᱮᱵᱤᱱ ᱞᱟᱹᱭ ᱟᱠᱟᱫᱟ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱟᱨ ᱪᱮᱫ ᱟᱵᱚᱨᱮᱱ ᱜᱤᱫᱽᱨᱟᱹ ᱠᱚ ᱚᱱᱮ ᱚᱱᱠᱟ ᱯᱟᱛᱟ ᱪᱷᱟᱛᱟ ᱠᱚ ᱫᱟᱬᱟᱱ ᱠᱟᱱᱟ ᱟᱨ ᱚᱞᱚᱜ ᱯᱟᱲᱦᱟᱣ ᱠᱚ ᱵᱟᱹᱜᱤ ᱠᱟᱛᱮᱫ ᱧᱮᱞᱚᱜ ᱠᱟᱱᱟ ᱵᱟᱭᱨᱮ ᱠᱟᱹᱢᱤ ᱛᱮᱠᱚ ᱪᱟᱞᱟᱜ ᱠᱟᱱᱟ ᱢᱮᱱᱠᱷᱟᱱ ᱱᱚᱣᱟ ᱫᱚ ᱮᱠᱟᱞ ᱵᱟᱝ ᱴᱷᱤᱠᱚᱜ ᱠᱟᱱᱟ ᱪᱮᱫᱟᱜ ᱵᱟᱝᱢᱟ ᱱᱚᱰᱮ ᱫᱚ ᱜᱚᱜᱚ ᱵᱟᱵᱟᱣᱟᱜ ᱦᱚᱸ ᱫᱳᱥ ᱫᱚ ᱢᱮᱱᱟᱜ ᱟᱠᱟᱫ ᱜᱮᱭᱟ ᱦᱮᱞᱳᱣ ᱢᱮᱱᱫᱟᱞᱤᱧ ᱪᱮᱫ ᱪᱚᱝ ᱥᱟᱰᱮ ᱠᱟᱱᱟ ᱜᱚᱝᱠᱮ ᱟᱵᱤᱱ ᱥᱮᱫ
ᱦᱮᱸ ᱨᱟᱥᱛᱟ ᱥᱮᱫ ᱨᱮᱞᱤᱧ ᱩᱰᱩᱠ ᱟᱠᱟᱱᱟ ᱛᱚ ᱛᱟᱦᱚᱞᱮ ᱜᱟᱹᱰᱤ ᱯᱟᱨᱚᱢᱮᱱᱟ ᱦᱮᱸ ᱞᱟᱹᱭ ᱵᱮᱱ ᱜᱚᱝᱠᱮ
ᱚ ᱟᱪᱪᱷᱟ ᱟᱪᱪᱷᱟ ᱦᱮᱸ ᱟᱫᱚ ᱦᱚᱜᱼᱚ ᱱᱚᱝᱠᱟ ᱦᱟᱸᱜ ᱟᱨ ᱢᱟᱱᱮ ᱜᱤᱫᱽᱨᱟᱹ ᱠᱚᱦᱚᱸ ᱢᱟᱱᱮ ᱚᱞᱚᱜ ᱯᱟᱲᱦᱟᱣ ᱠᱚ ᱵᱟᱹᱜᱤᱭ ᱫᱟ ᱛᱚ ᱥᱮ ᱪᱮᱫ ᱢᱟᱛᱚ ᱵᱟᱠᱚ ᱥᱮᱪᱮᱫᱚᱜ ᱠᱟᱱᱟ ᱚᱞᱚᱜ ᱯᱟᱲᱦᱟᱣ ᱵᱟᱹᱜᱤ ᱞᱮᱠᱷᱟᱱ ᱪᱮᱫ ᱪᱤᱠᱟᱹᱜ ᱠᱟᱱᱟ ᱟᱫᱚ ᱩᱱᱤ ᱜᱤᱫᱽᱨᱟᱹ ᱫᱚ ᱠᱟᱹᱢᱤᱤᱭ ᱪᱟᱞᱟᱣ ᱮᱱᱟᱭ ᱠᱟᱹᱢᱤ ᱪᱟᱞᱟᱣ ᱠᱟᱛᱮ ᱛ ᱩᱱᱤ ᱫᱚ ᱚᱠᱟᱨᱮ ᱠᱟᱹᱢᱤ ᱠᱷᱚᱱ ᱨᱩᱣᱟᱹᱲ ᱠᱟᱛᱮ ᱚᱠᱟᱨᱮ ᱦᱟᱺᱰᱤ ᱯᱟᱹᱣᱨᱟᱹ ᱠᱚ ᱧᱩᱭᱟ ᱛᱟᱯᱚᱨᱮ ᱚᱠᱟᱨᱮ ᱯᱟᱛᱟ ᱪᱷᱟᱛᱟ ᱠᱚ ᱫᱟᱬᱟᱱᱟ ᱟᱨ ᱚᱱᱮ ᱡᱮ ᱠᱟᱹᱢᱤ ᱪᱟᱞᱟᱣ ᱠᱟᱛᱮᱜ ᱡᱟᱦᱟᱸ ᱠᱟᱹᱣᱰᱤ ᱟᱨᱡᱟᱣ ᱟᱹᱜᱩ ᱞᱟᱭ ᱚᱱᱟ ᱫᱚ ᱧᱮᱞᱚᱜ ᱠᱟᱱᱟ ᱡᱟᱦᱟᱱᱟᱜ ᱚᱱᱠᱟᱱᱟᱜ ᱠᱟᱹᱢᱤ ᱨᱮ ᱵᱟᱝ ᱞᱟᱜᱟᱣ ᱠᱟᱛᱮ ᱦᱚᱭᱛᱳ ᱧᱮᱞ ᱫᱟᱭ ᱱᱮᱛᱟᱨ ᱫᱚ ᱧᱮᱞᱚᱜ ᱠᱟᱱᱟ ᱵᱟᱹᱲᱛᱤᱜᱮ ᱥᱮ ᱜᱟᱹᱰᱤ ᱠᱚ ᱦᱟᱛᱟᱣᱫᱟ ᱟᱨ ᱪᱮᱫ ᱛᱚ ᱜᱟᱹᱰᱤ ᱦᱟᱛᱟᱣ ᱠᱟᱛᱮ ᱟᱫᱚ ᱚᱱᱟ ᱫᱟᱬᱟᱱ ᱠᱟᱱᱟ ᱠᱚ ᱦᱟᱱᱛᱮ ᱱᱟᱛᱮ ᱱᱚᱜᱼ ᱱᱚᱝᱠᱟ ᱧᱮᱞᱚᱜ ᱠᱟᱱᱟ ᱛᱚ ᱚᱱᱮᱨᱮ ᱠᱟᱹᱢᱤ ᱠᱟᱛᱮᱜ ᱡᱟᱦᱟᱸ ᱠᱟᱹᱣᱰᱤ ᱟᱨᱡᱟᱣ ᱟᱹᱜᱩ ᱠᱮᱫᱟᱭ ᱛᱚ ᱚᱱᱟ ᱫᱚ ᱟ ᱠᱟᱹᱢᱤ ᱨᱮᱫᱚ ᱵᱟᱭ ᱞᱟᱜᱟᱣ ᱫᱟᱲᱮᱭᱟᱫᱟ ᱱᱚᱜᱼᱚ ᱱᱚᱣᱟ ᱦᱚᱸ ᱧᱮᱞᱚᱜ ᱠᱟᱱᱟ ᱡᱮ ᱟᱵᱚ ᱫᱚ ᱠᱟᱹᱣᱰᱤ ᱨᱮᱱᱟᱜ ᱢᱟᱱᱮ ᱡᱟᱦᱟᱸ ᱵᱮᱵᱚᱦᱟᱨ ᱚᱱᱟ ᱵᱟᱵᱚᱱ ᱵᱟᱲᱟᱭᱟ ᱥᱮ ᱠᱟᱹᱣᱰᱤ ᱵᱟᱧᱪᱟᱣ ᱫᱚᱦᱚ ᱵᱟᱵᱚᱱ ᱵᱟᱲᱟᱭᱟ ᱱᱚᱜᱼᱚᱭ ᱱᱚᱝᱠᱟ
ᱦᱮᱸ ᱟᱹᱞᱤᱧ ᱧᱮᱞᱫᱟ ᱜᱚᱢᱠᱮ ᱡᱟᱦᱟᱸ ᱟᱵᱚ ᱤᱥᱠᱩᱞ ᱠᱚᱨᱮ ᱦᱮᱸ ᱡᱷᱚᱛᱚ ᱨᱚᱠᱚᱢᱟᱜ ᱠᱚ ᱯᱟᱲᱦᱟᱣᱮᱫ ᱵᱚᱱᱟ ᱴᱷᱤᱠ ᱜᱮᱭᱟᱸ ᱟᱞᱤᱧ ᱞᱟᱹᱭᱟ ᱢᱤᱫᱴᱮᱱ ᱟᱨᱦᱚᱸ ᱫᱚᱨᱟᱨᱚᱜ ᱠᱟᱱᱟ ᱡᱟᱦᱟᱸ ᱫᱚ ᱦᱩᱭᱩᱜ ᱠᱟᱱᱟ ᱢᱤᱫᱴᱮᱱ ᱟᱵᱚ ᱫᱚᱵᱚᱱ ᱯᱟᱲᱦᱟᱜ ᱠᱟᱱᱟ ᱥᱤᱠᱠᱷᱤᱛᱚ ᱥᱮ ᱪᱟᱹᱠᱨᱤ ᱧᱟᱢ ᱞᱟᱹᱜᱤᱫ ᱟᱵᱚ ᱫᱚᱵᱚᱱ ᱯᱟᱲᱦᱟᱜ ᱠᱟᱱᱟ ᱥᱮ ᱛᱟᱦᱚᱞᱮ ᱟᱹᱞᱤᱧ ᱞᱤᱧ ᱞᱟᱹᱭᱟ ᱢᱤᱫᱴᱮᱱ ᱱᱚᱝᱠᱟ ᱦᱚᱸ ᱥᱟᱡ ᱫᱚᱦᱚ ᱫᱚᱨᱠᱟᱨ ᱡᱟᱦᱟᱸ ᱵᱤᱡᱽᱱᱮᱥ ᱠᱚ ᱥᱮᱬᱟᱣ ᱟᱵᱚᱱᱟ ᱡᱮ ᱪᱤᱠᱟ ᱛ ᱯᱚᱭᱥᱟ ᱠᱚ ᱫᱚᱦᱚᱭ ᱦᱩᱭᱩᱜᱼᱟ ᱪᱮᱫᱠᱟᱨᱮ ᱯᱚᱭᱥᱟ ᱞᱟᱜᱟᱣ ᱦᱩᱭᱩᱜᱼᱟ ᱱᱚᱣᱟ ᱫᱚ ᱫᱚᱢᱮ ᱦᱩᱰᱤᱧ ᱠᱷᱚᱱᱟᱜ ᱱᱚᱣᱟ ᱥᱟᱵᱡᱮᱠᱴ ᱫᱚ ᱵᱟᱝᱫᱷᱚ ᱠᱟᱛᱮ ᱠᱟᱹᱴᱤᱡ ᱢᱟᱨᱟᱝ ᱧᱚᱜ ᱠᱟᱛᱮ ᱦᱮᱸ ᱱᱚᱣᱟ ᱠᱚᱫᱚ ᱫᱚᱦᱚ ᱮᱱᱠᱷᱟᱱ ᱠᱟᱹᱴᱤᱡ ᱟᱨᱦᱚᱸ ᱵᱷᱟᱹᱞᱤ ᱠᱚ ᱜᱤᱫᱽᱨᱟᱹ ᱠᱚ ᱛᱟᱦᱚᱞᱮ ᱚᱱᱟ ᱥᱩᱫᱩ ᱪᱟᱹᱠᱨᱤ ᱠᱚ ᱛᱟᱭᱚᱢ ᱨᱮᱫᱚ ᱵᱟᱝ ᱛᱟᱦᱚᱞᱮ ᱱᱚᱛᱮ ᱵᱤᱡᱽᱱᱮᱥ ᱡᱟᱦᱟᱸ ᱡᱮᱢᱚᱱ ᱮ ᱢᱚᱱᱮ ᱛᱟᱠᱚ ᱩᱱᱠᱩ ᱚᱱᱠᱟ ᱞᱮᱠᱟ ᱨᱮᱱᱟᱜ ᱨᱟᱥᱛᱟ ᱛᱮᱠᱚ ᱪᱟᱞᱟᱣ ᱫᱟᱲᱮ ᱠᱚᱣᱟ
ᱦᱳᱭ ᱮᱠᱟᱞ ᱜᱚᱝᱠᱮ ᱱᱚᱣᱟ ᱫᱚ ᱦᱟᱸᱜ ᱴᱷᱤᱠ ᱜᱮᱵᱤᱱ ᱢᱮᱱ ᱠᱟᱫᱟ ᱟᱵᱚ ᱱᱚᱰᱮ ᱦᱮᱸ ᱵᱷᱟᱨᱚᱛ ᱫᱤᱥᱚᱢ ᱨᱮᱱᱟᱜ ᱡᱟᱦᱟᱸ ᱥᱮᱪᱮᱫ ᱥᱤᱥᱴᱮᱢ ᱟᱨ ᱪᱮᱫ ᱱᱚᱣᱟ ᱠᱟᱹᱴᱤᱡ ᱦᱟᱸᱜ ᱤᱭᱟᱹ ᱧᱚᱜ ᱜᱮ ᱛᱟᱵᱚᱱᱟ ᱮᱴᱟᱜ ᱮᱴᱟᱜ ᱫᱤᱥᱚᱢ ᱨᱮᱫᱚ ᱡᱟᱦᱟᱸ ᱞᱮᱠᱟ ᱧᱮᱞᱚᱜ ᱠᱟᱱᱟ ᱡᱮ ᱜᱤᱫᱽᱨᱟᱹ ᱠᱚ ᱠᱟᱹᱴᱤᱡ ᱠᱷᱚᱱ ᱜᱮ ᱢᱟᱱᱮ ᱚᱞᱚᱜ ᱯᱟᱲᱦᱟᱣ ᱥᱟᱶ ᱥᱟᱶᱛᱮ ᱟᱭᱢᱟ ᱞᱮᱠᱟᱱ ᱠᱟᱹᱢᱤ ᱠᱚ ᱪᱮᱫ ᱟᱠᱚᱣᱟ ᱥᱮ ᱟᱭᱢᱟ ᱞᱮᱠᱟᱱ ᱤᱥᱠᱤᱞ ᱠᱚ ᱥᱮᱬᱟ ᱟᱠᱚᱣᱟ ᱛᱚ ᱟᱵᱚ ᱱᱚᱰᱮ ᱵᱷᱟᱨᱚᱛ ᱫᱤᱥᱚᱢ ᱨᱮᱫᱚ ᱦᱟᱸᱜ ᱚᱱᱠᱟ ᱫᱚ ᱱᱟᱦᱟᱜ ᱩᱱᱟᱹᱜᱴᱟ ᱵᱟᱝ ᱦᱩᱭ ᱟᱠᱟᱱᱟ
ᱦᱮ
ᱱᱚᱜᱼᱚ ᱱᱚᱝᱠᱟ ᱟᱨ ᱪᱮᱫ ᱟᱨ ᱱᱚᱣᱟ ᱫᱚ ᱮᱠᱟᱞ ᱞᱟᱹᱠᱛᱤ ᱠᱟᱱ ᱜᱮᱭᱟ ᱜᱚᱝᱠᱮ ᱪᱮᱫᱟᱜ ᱵᱟᱝᱢᱟ ᱟᱵᱚ ᱫᱚ ᱚᱞᱚᱜ ᱯᱟᱲᱦᱟᱣ ᱥᱟᱶ ᱥᱟᱶᱛᱮ ᱟᱨᱦᱚᱸ ᱠᱟᱹᱣᱰᱤ ᱨᱮᱱᱟᱜ ᱠᱟᱹᱣᱰᱤ ᱚᱠᱟ ᱞᱮᱠᱟᱨᱮ ᱟᱨᱡᱟᱣᱼᱟ ᱥᱮ ᱠᱟᱹᱣᱰᱤ ᱨᱮᱱᱟᱜ ᱵᱮᱵᱚᱦᱟᱨ ᱚᱠᱟ ᱞᱮᱠᱟᱛᱮ ᱠᱚᱨᱟᱣ ᱦᱩᱭᱩᱜᱼᱟ ᱱᱚᱣᱟ ᱦᱚᱸ ᱢᱤᱫᱴᱮᱱ ᱜᱤᱫᱽᱨᱟᱹ ᱠᱷᱟᱹᱛᱤᱨ ᱢᱟᱱᱮ ᱚᱱᱟ ᱪᱮᱫ ᱞᱟᱹᱠᱛᱤ ᱠᱟᱱ ᱛᱟᱭᱟ ᱡᱮ ᱚᱠᱟ ᱞᱮᱠᱟ ᱠᱟᱛᱮᱜ ᱡᱤᱭᱚᱱ ᱠᱷᱟᱸᱰᱟᱣ ᱦᱩᱭᱩᱜᱼᱟ ᱦᱩᱭᱩᱜᱼᱟ ᱱᱚᱣᱟ ᱦᱚᱸ ᱥᱮᱬᱟ ᱫᱚ ᱞᱟᱹᱠᱛᱤ ᱠᱟᱱ ᱜᱮᱭᱟ
ᱦᱮᱸ
ᱧᱟᱢ ᱮᱫᱟ ᱟᱹᱰᱤ ᱡᱟᱭᱜᱟ ᱨᱮᱜᱮ ᱥᱮ ᱟᱵᱚᱣᱟᱜ ᱠᱚ ᱨᱮᱜᱮ ᱡᱮ ᱟᱹᱰᱤ ᱟᱹᱰᱤ ᱠᱟᱹᱴᱤᱡ ᱠᱟᱹᱴᱤᱡ ᱠᱷᱚᱱᱟᱜ ᱜᱮ ᱢᱟᱹᱭ ᱵᱟᱹᱵᱩ ᱛᱟᱠᱚ ᱠᱚ ᱵᱟᱹᱦᱩ ᱡᱟᱶᱟᱭᱼᱚᱜ ᱠᱟᱱᱟ ᱟᱵᱮᱱ ᱪᱮᱫᱠᱟ ᱵᱷᱟᱵ ᱵᱮᱱ ᱧᱮᱞᱟ ᱱᱚᱣᱟ ᱡᱤᱱᱤᱥ ᱫᱚ ᱡᱮ ᱮ ᱪᱮᱫ ᱠᱟᱨᱚᱱ ᱛᱮ ᱦᱩᱭᱩᱜ ᱱᱚᱝᱠᱟ ᱫᱚ ᱠᱟᱹᱴᱤᱡ ᱡᱩᱫᱤ ᱵᱮᱱ ᱞᱟᱹᱭᱟ
ᱱᱚᱜᱼᱚᱭ ᱡᱟᱦᱟᱸ ᱵᱮᱱ ᱞᱟᱹᱭ ᱠᱮᱫ ᱦᱟᱸᱜ ᱠᱟᱹᱴᱤᱡ ᱨᱮ ᱱᱮᱛᱟᱨ ᱫᱚ ᱧᱮᱞᱚᱜ ᱠᱟᱱᱟ ᱥᱟᱹᱨᱤᱜᱮ ᱟᱞᱮ ᱱᱚ ᱛᱮᱦᱚ ᱧᱮᱞᱚᱜ ᱠᱟᱱ ᱜᱮᱭᱟ ᱡᱮ ᱠᱟᱹᱴᱤᱡ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱟᱸᱜ ᱢᱟᱱᱮ ᱩᱢᱮᱨ ᱟᱹᱣᱨᱤ ᱦᱩᱭᱩᱜ ᱠᱷᱚᱱ ᱜᱮ ᱢᱟᱱᱮ ᱵᱟᱯᱞᱟᱜ ᱠᱟᱱᱟ ᱠᱚ ᱟᱨ ᱪᱮᱫ ᱟᱸᱜᱤᱨᱚᱜ ᱠᱟᱱᱟ ᱠᱚ ᱟᱨ ᱪᱮᱫ ᱫᱩᱞᱟᱹᱲ ᱠᱟᱛᱮᱜ ᱠᱚ ᱟᱸᱜᱤᱨᱚᱜ ᱠᱟᱱᱟ ᱛᱚ ᱱᱚᱣᱟ ᱫᱚ ᱦᱟᱸᱜ ᱜᱚᱴᱟ ᱜᱮ ᱧᱮᱞᱚᱜ ᱠᱟᱱᱟ ᱛᱚ ᱱᱚᱣᱟ ᱫᱚ ᱟᱵᱚᱣᱟᱜ ᱥᱮᱪᱮᱫ ᱨᱮᱱᱟᱜ ᱚᱱᱮ ᱡᱮ ᱥᱮᱪᱮᱫ ᱛᱮᱵᱚᱱ ᱠᱷᱟᱴᱚ ᱜᱮᱭᱟ ᱟᱨ ᱪᱮᱫ ᱱᱚᱣᱟ ᱦᱚᱛᱮᱡ ᱛᱮᱜᱮ ᱦᱟᱸᱜ ᱱᱚᱝᱠᱟ ᱫᱚ ᱧᱮᱞᱚᱜ ᱠᱟᱱᱟ ᱢᱟᱹᱭ ᱵᱟᱵᱩ ᱛᱠᱚ ᱦᱚ ᱵᱟᱝ ᱢᱟᱱᱮ ᱵᱟᱝ ᱵᱩᱡ ᱨᱮᱜᱮ ᱢᱟᱱᱮ ᱱᱤᱡᱮᱨᱟᱜ ᱡᱟᱸᱜᱟᱛᱮ ᱟᱣᱲᱤ ᱛᱤᱸᱜᱩ ᱠᱮᱴᱮᱡ ᱨᱮᱜᱮ ᱵᱟᱹᱦᱩ ᱟᱹᱜᱩᱭᱮᱫ ᱠᱚᱣᱟ ᱦᱮᱸ ᱟᱨ ᱠᱩᱲᱤ ᱠᱚᱦᱚᱸ ᱠᱚ ᱡᱟᱶᱟᱭᱚᱜ ᱠᱟᱱᱟ ᱛᱚ ᱱᱚᱣᱟ ᱦᱚᱛᱮ ᱛᱮ ᱪᱮᱫ ᱪᱤᱠᱟᱹᱜ ᱠᱟᱱᱟ ᱦᱟᱯᱮᱱ ᱫᱤᱱᱨᱮ ᱟᱫᱚ ᱩᱱᱠᱤᱱ ᱛᱟᱞᱟᱨᱮ ᱦᱟ ᱮᱸᱴᱠᱮᱴᱚᱬᱮ ᱥᱤᱨᱡᱟᱹᱜ ᱠᱟᱱᱟ ᱢᱤᱫᱴᱮᱱ ᱠᱚᱲᱟ ᱜᱤᱫᱽᱟᱹᱨᱟᱹ ᱡᱩᱫᱤ ᱟᱡ ᱡᱩᱫᱤ ᱟᱭᱟᱜ ᱱᱤᱡᱮ ᱡᱩᱫᱤ ᱡᱟᱦᱟᱱᱟᱜ ᱵᱟᱭ ᱠᱟᱢᱟᱣᱟ ᱛᱚ ᱟᱡᱨᱮᱱ ᱵᱟᱹᱦᱩ ᱪᱤᱠᱟᱭ ᱡᱚᱢ ᱦᱚᱪᱚᱭᱮᱭᱟ ᱱᱚᱣᱟ ᱠᱟᱛᱷᱟ ᱠᱟᱱᱟ ᱥᱮ ᱛᱚ ᱟᱨ ᱩᱱᱤ ᱦᱟᱸᱟᱜ ᱥᱚᱝᱥᱟᱨ ᱨᱮᱱᱟᱜ ᱥᱚᱝᱥᱟᱨ ᱨᱮ ᱡᱮ ᱛᱤᱱᱟᱹᱜ ᱞᱮᱠᱟᱱᱟᱜ ᱮᱸᱴᱠᱮᱴᱚᱬᱮ ᱢᱮᱱᱟᱜᱼᱟ ᱚᱱᱟ ᱫᱚ ᱦᱟᱸᱜ ᱪᱮᱫ ᱦᱚᱸ ᱟᱹᱣᱨᱤ ᱵᱩᱡᱠᱟᱭ ᱟᱡᱜᱮ ᱟᱭᱟᱜ ᱜᱮ ᱩᱢᱮᱨ ᱟᱹᱣᱨᱤ ᱦᱩᱭᱩᱜ ᱛᱟᱭᱟ ᱛᱚ ᱥᱚᱝᱥᱟᱨ ᱫᱚ ᱚᱠᱟᱞᱠ ᱨᱟᱭ ᱪᱟᱞᱟᱣᱟᱭ ᱛᱚ ᱱᱚᱜᱼᱚ ᱱᱚᱝᱠᱟ ᱟᱭᱢᱟ ᱞᱮᱠᱟᱱ ᱮᱴᱠᱮᱴᱬᱮ ᱮᱴᱠᱮᱴᱚᱬᱮ ᱫᱚ ᱦᱩᱭᱩᱜ ᱠᱟᱱ ᱜᱮᱭᱟ ᱛᱚ ᱱᱚᱣᱟ ᱫᱚ ᱚᱱᱮ ᱡᱟᱦᱟᱸ ᱞᱮᱠᱟᱧ ᱞᱟᱹᱭ ᱠᱮᱫ ᱡᱮ ᱥᱮᱪᱮᱫ ᱵᱟᱝ ᱦᱚᱛᱮᱜ ᱛᱮ ᱱᱚᱣᱟ ᱫᱚ ᱦᱩᱭᱩᱜ ᱠᱟᱱᱟ
ᱦᱮᱸ ᱦᱮᱸ ᱦᱮᱸ ᱟᱵᱮᱱ ᱴᱷᱤᱠ ᱜᱮᱵᱮᱱ ᱞᱟᱹᱭ ᱠᱮᱫᱟ ᱡᱮ ᱱᱚᱣᱟ ᱠᱟᱹᱴᱤᱡ ᱦᱮᱸ ᱥᱮᱪᱮᱫ ᱚᱜ ᱠᱟᱹᱴᱤᱡ ᱱᱚᱣᱟ ᱠᱚᱫᱚ ᱦᱩᱭᱩᱜ ᱠᱟᱱᱟ ᱱᱚᱣᱟ ᱠᱚᱫᱚ ᱟᱭ ᱵᱟᱵᱟ ᱦᱚᱸ ᱠᱟᱹᱴᱤᱡ ᱧᱮᱞ ᱫᱚᱨᱠᱟᱨ ᱥᱮ ᱤᱥᱠᱩᱞ ᱨᱮᱦᱚᱸ ᱢᱟᱥᱴᱟᱨ ᱠᱚᱦᱚᱸ ᱠᱟᱹᱴᱤᱡ ᱚᱱᱠᱟᱱ ᱵᱚᱱ ᱜᱤᱫᱽᱨᱟᱹ ᱥᱟᱶ ᱛᱮ ᱢᱮᱥᱟᱜ ᱦᱩᱭᱩᱜᱼᱟ ᱡᱮ ᱜᱟᱛᱮ ᱞᱮᱠᱟ ᱡᱮ ᱧᱯᱮ ᱱᱤᱛᱳ ᱫᱚ ᱯᱟᱲᱦᱟᱣ ᱨᱮᱱᱟᱜ ᱥᱩᱢᱟᱭ ᱯᱮ ᱱᱤᱛᱚᱜ
ᱱᱚᱣᱟ ᱫᱚ ᱢᱟᱱᱮ ᱯᱷᱟᱟᱹᱞᱛᱩ ᱠᱟᱹᱢᱤ ᱨᱮᱫᱚ ᱟᱞᱚᱯᱮ ᱵᱚᱨᱚᱵᱫᱟ ᱚᱱᱮ ᱚᱱᱟ ᱠᱚ ᱢᱟᱱ ᱜᱟᱛᱮ ᱡᱛᱮᱫ ᱡᱩᱫᱤ ᱠᱚ ᱜᱷᱮᱣ ᱫᱟᱲᱮᱭᱟ ᱠᱚᱣᱟ
ᱜᱤᱫᱽᱨᱟᱹ ᱠᱚ ᱛᱟᱦᱮᱞᱮ
ᱵᱟᱹᱲᱤᱡ ᱠᱟᱹᱢᱤ ᱨᱮᱮᱫᱚ ᱵᱟᱝᱠᱚ ᱟᱞᱩ ᱠᱚᱜᱼᱟ ᱫᱩᱯ ᱞᱮᱠᱟ ᱛᱮᱫᱚ ᱵᱟᱝᱠᱚ ᱵᱟᱯᱞᱟ ᱠᱚᱜᱼᱟ ᱟᱨ ᱱᱚᱣᱟ ᱜᱤᱫᱽᱨᱟᱹ ᱠᱚ ᱤᱥᱠᱩᱞ ᱠᱚᱠᱚ ᱪᱟᱞᱟᱜᱼᱟ ᱛᱟᱯᱚᱨ ᱤᱥᱠᱩᱞ ᱠᱷᱚᱱᱟᱜ ᱦᱮᱡ ᱠᱟᱛᱮᱫ ᱵᱟᱹᱵᱩ ᱦᱮᱸ ᱴᱷᱤᱠ ᱢᱚᱛᱚ ᱤᱥᱠᱩᱞ ᱯᱮ ᱪᱟᱞᱟᱣ ᱞᱮᱱᱟ ᱥᱮ ᱵᱟᱝ ᱯᱟᱲᱦᱷᱟᱣᱱᱟᱭ ᱦᱚᱜᱼ ᱱᱟ ᱠᱚ ᱫᱤᱠ ᱫᱤᱭᱮ
ᱦᱳᱭ ᱦᱳᱭ
ᱛᱟᱠᱚ ᱴᱷᱤᱠ ᱢᱚᱛᱚ ᱠᱷᱚᱵᱚᱨ ᱵᱟᱝᱠᱚ ᱫᱚᱦᱚᱭᱫᱟ ᱡᱮ ᱵᱟᱹᱵᱩ ᱥᱮ ᱢᱟᱹᱭ ᱤᱥᱠᱩᱞᱮ ᱪᱟᱞᱟᱣᱱᱟ ᱪᱮᱫ ᱠᱚ ᱯᱟᱲᱦᱟᱣ ᱠᱮᱫ ᱠᱚᱣᱟ ᱪᱮᱫ ᱠᱚ ᱯᱟᱲᱦᱟᱣ ᱦᱩᱭᱱᱟ ᱫᱟᱲᱮᱭᱟᱫᱟᱭ ᱥᱮ ᱵᱟᱝ ᱚᱱᱮ ᱚᱱᱟ ᱱᱤᱛᱚᱜ ᱠᱷᱚᱵᱚᱨ ᱦᱟᱛᱟᱣ ᱨᱮᱱᱟᱜ ᱟᱭᱳᱼᱵᱟᱵᱟ ᱛᱟᱠᱚᱣᱟᱜ ᱥᱳᱚᱢᱚᱭ ᱵᱟᱹᱱᱩᱜᱼᱟ ᱡᱟ ᱠᱚ ᱞᱟ, ᱭ ᱜᱤᱫᱽᱨᱟᱹ ᱟᱨᱦᱚᱸ ᱮᱸ ᱟᱨᱠᱚ ᱢᱟᱱᱮ ᱥᱟᱫᱷᱤᱱ ᱠᱚ ᱧᱟᱢᱫᱟ ᱡᱟᱨ ᱯᱷᱚᱞᱮ ᱢᱟᱱᱮ ᱫᱩᱯᱞᱟᱹᱲ ᱨᱮᱠᱚ ᱡᱚᱲᱟᱜ ᱠᱟᱱᱟ ᱚᱱᱮ ᱚᱱᱟ ᱠᱷᱟᱹᱛᱤᱨ ᱛᱮᱜᱮ ᱦᱮᱸ ᱚᱱᱠᱟ ᱚᱱᱠᱟ ᱛᱮᱜᱮ ᱟᱨᱦᱚᱸ ᱵᱟᱯᱞᱟᱜ ᱠᱟᱱᱟ ᱠᱚ
ᱦᱳᱭ ᱦᱳᱭ ᱮᱠᱟᱞ ᱜᱚᱝᱠᱮ ᱱᱚᱣᱟ ᱫᱚ ᱦᱟᱸᱜ ᱴᱷᱤᱠ ᱜᱮᱵᱤᱱ ᱢᱮᱱ ᱠᱟᱫᱟ ᱟᱨᱦᱚᱸ ᱪᱮᱫ ᱪᱤᱠᱟᱹ ᱟᱠᱟᱱᱟ ᱱᱮᱛᱟᱨ ᱫᱚ ᱱᱟᱦᱟᱜ ᱡᱚᱛᱚ ᱦᱚᱲ ᱢᱟᱱᱮ ᱜᱤᱫᱽᱨᱟᱹ ᱜᱤᱫᱽᱨᱟᱹ ᱠᱚᱦᱚᱸ ᱢᱟᱱᱮ ᱠᱟᱹᱴᱤᱡ ᱩᱢᱮᱨ ᱠᱷᱚᱱᱜᱮ ᱢᱟᱱᱮ ᱦᱟᱱᱮ ᱢᱳᱵᱟᱭᱤᱞ ᱯᱷᱳᱱ ᱠᱚ ᱵᱮᱵᱚᱦᱟᱨ ᱮᱫᱟ ᱛᱚ ᱚᱱᱟ ᱦᱚᱛᱮᱜ ᱛᱮᱦᱚᱸ ᱧᱮᱞᱚᱜ ᱠᱟᱱᱟ ᱡᱮ ᱢᱳᱵᱟᱭᱤᱞ ᱯᱷᱳᱱ ᱵᱮᱵᱚᱦᱟᱨ ᱦᱚᱛᱮᱜ ᱛᱮ ᱛᱟᱦᱚᱞᱮ ᱞᱟᱦᱟ ᱢᱟᱱᱮ ᱟᱫᱚ ᱢᱳᱵᱟᱭᱤᱞ ᱨᱮᱜᱮ ᱚᱠᱟᱨᱮ ᱦᱟᱱᱟ ᱯᱷᱮᱥᱵᱩᱠ ᱤᱱᱥᱴᱟᱜᱨᱟᱢ ᱚᱱᱟ ᱠᱚᱛᱮ ᱠᱚ ᱜᱟᱞᱢᱟᱨᱟᱜ ᱠᱟᱱᱟ ᱛᱚ ᱱᱚᱝᱠᱟ ᱜᱟᱞᱢᱟᱨᱟᱣ ᱜᱟᱞᱢᱟᱨᱟᱣ ᱠᱟᱛᱮᱜᱮ ᱟᱫᱚ ᱦᱟᱸᱜ ᱦᱟᱱᱮ ᱫᱩᱞᱟᱹᱲ ᱫᱩᱯᱩᱞᱟᱹᱲ ᱠᱚ ᱮᱛᱚᱦᱚᱵ ᱫᱟ ᱟᱨ ᱪᱮᱫ ᱟᱨ ᱚᱱᱠᱟ ᱠᱟᱛᱮ ᱠᱟᱛᱮᱫ ᱜᱮ ᱟᱸᱜᱤᱨᱚᱜ ᱠᱟᱱᱟ ᱠᱚ ᱵᱟᱹᱦᱩ ᱠᱚ ᱟᱹᱜᱩᱭᱮᱫ ᱠᱚᱣᱟ ᱦᱚᱸᱜᱼ ᱱᱚᱝᱠᱟ ᱦᱩᱭᱩᱜ ᱠᱟᱱᱟ ᱛᱚ ᱱᱚᱣᱟ ᱫᱚ ᱤᱧᱫᱩᱧ ᱢᱮᱱᱟ ᱡᱮ ᱢᱤᱫᱴᱮᱡ ᱮᱸ ᱜᱤᱫᱽᱨᱟᱹ ᱛᱚ ᱠᱟᱹᱴᱤᱡ ᱩᱢᱮᱨ ᱠᱷᱚᱱ ᱫᱚ ᱢᱳᱚᱵᱟᱭᱤᱞ ᱯᱷᱳᱱ ᱵᱮᱵᱚᱦᱟᱨ ᱫᱚ ᱮᱠᱟᱞ ᱵᱟᱝ ᱵᱩᱜᱤᱭᱟ
ᱦᱩᱸ ᱛᱟᱦᱚᱞᱮ
ᱯᱟᱹᱦᱤᱞ ᱫᱚ ᱦᱟᱸᱜ ᱱᱟᱦᱟᱜ ᱚᱠᱟ ᱞᱮᱠᱟ ᱩᱱ
ᱦᱮᱸ ᱞᱟᱹᱭ ᱢᱮ
ᱯᱟᱹᱦᱤᱞ ᱫᱚ ᱱᱟᱦᱟᱸᱜ ᱡᱟᱦᱟᱸ ᱱᱚᱝᱠᱟ ᱦᱟᱸᱜ ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱞᱟᱹᱭ ᱵᱮᱱ
ᱦᱮᱞᱳ ᱦᱮᱸ ᱢᱮᱱᱫᱟᱹᱧ ᱯᱟᱹᱦᱤᱞ ᱫᱚ ᱦᱟᱸᱜ ᱱᱚᱝᱠᱟ ᱞᱮᱠᱟ ᱟᱨ ᱦᱮᱸ ᱟᱸᱡᱚᱢᱚᱜ ᱠᱟᱱᱟ ᱛᱚ ᱢᱳᱵᱟᱭᱤᱞ ᱯᱷᱳᱱ ᱦᱚᱸ ᱵᱟᱝ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱡᱚᱛᱚ ᱦᱚᱲᱟᱜ ᱚᱲᱟᱜ ᱨᱮᱜᱮ ᱮ ᱢᱟᱱᱮ ᱦᱟᱱᱟ ᱞᱟᱹᱴᱩ ᱞᱟᱹᱴᱩ ᱢᱳᱵᱟᱭᱤᱞ ᱯᱷᱳᱱ ᱦᱮᱱᱟᱜᱼᱟ ᱛᱚ ᱚᱱᱟ ᱨᱮᱫᱚ ᱟᱨ ᱪᱮᱫ ᱱᱮᱛᱟᱨ ᱫᱚ ᱥᱳᱥᱟᱞ ᱢᱤᱰᱤᱭᱟ ᱡᱩᱜᱽ ᱠᱟᱱᱟ ᱛᱚ ᱡᱚᱛᱚ ᱦᱚᱲ ᱜᱮ ᱦᱟᱸᱜ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱥᱳᱥᱟᱞ ᱢᱤᱰᱤᱭᱟ ᱢᱤᱰᱤᱭᱟ ᱨᱮ ᱮᱠᱴᱤᱵᱷ ᱢᱮᱱᱟᱜ ᱠᱚᱣᱟ ᱛᱚ ᱟᱫᱚ ᱚᱱᱟ ᱥᱳᱥᱟᱞ ᱢᱤᱰᱤᱭᱟ ᱛᱮᱜᱮ ᱡᱳᱜᱟᱡᱳᱜᱽ ᱦᱩᱭᱩᱜ ᱠᱟᱱ ᱛᱟᱠᱚᱣᱟ ᱦᱳᱭᱥᱮ
ᱦᱮᱸᱻᱦᱮᱸ
ᱛᱚ ᱱᱚᱜᱼᱚᱭ ᱱᱚᱝᱠᱟ ᱨᱮᱜᱮ ᱦᱟᱸᱜ ᱜᱤᱫᱽᱨᱟᱹ ᱠᱚᱦᱚᱸ ᱱᱚᱣᱟ ᱢᱳᱵᱟᱭᱤᱞ ᱯᱷᱳᱱ ᱦᱚᱛᱮ ᱛᱮᱜᱮ ᱠᱚ ᱵᱟᱹᱲᱤᱡᱚᱜ ᱠᱟᱱᱟ ᱠᱟᱱᱟ ᱱᱚᱣᱟᱨᱮ ᱟᱹᱵᱤᱱ ᱪᱮᱫ ᱵᱤᱱ ᱞᱟᱹᱭᱟ ᱡᱮ ᱱᱚᱣᱟ ᱢᱳᱵᱟᱭᱤᱞ ᱯᱷᱳᱱ ᱫᱚ ᱟᱵᱚ ᱛᱤᱱᱟᱹᱜᱴᱟ ᱵᱩᱜᱤᱭᱟ ᱟᱨ ᱛᱤᱱᱟᱹᱜ ᱴᱟ ᱵᱟᱹᱲᱤᱡᱼᱟ ᱢᱮᱱᱛᱮᱵᱤᱱ ᱢᱚᱱᱮᱭᱟ
ᱱᱚᱣᱟ ᱵᱮᱱ ᱞᱟᱹᱭ ᱮᱫᱟ ᱡᱮ ᱱᱚᱣᱟ ᱠᱷᱟᱹᱛᱤᱨ ᱛᱮᱦᱚᱸ ᱢᱟᱹᱭ ᱵᱟᱹᱵᱩ ᱛᱟᱠᱚ ᱠᱚ ᱱᱚᱝᱠᱟᱼᱟ ᱠᱚ ᱵᱮᱵᱚᱦᱟᱨ ᱫᱟᱠᱚ ᱢᱳᱚᱵᱟᱭᱤᱞ ᱠᱤᱪᱷᱩ ᱵᱷᱟᱞᱮ ᱫᱤᱠ ᱦᱚᱸ ᱦᱮᱱᱟᱜᱼᱟ ᱦᱟᱸ ᱛᱟᱯᱚᱨ ᱵᱟᱹᱲᱤᱡ ᱫᱤᱠ ᱦᱚᱸ ᱦᱮᱱᱟᱜᱼᱟ ᱵᱷᱟᱞᱮ ᱫᱤᱠ ᱡᱩᱫᱤ ᱵᱮᱱ ᱞᱟᱹᱭᱟ ᱦᱮᱸ ᱱᱚᱣᱟ ᱡᱮᱢᱚᱱ ᱞᱟᱦᱟ ᱛᱮᱫᱚ ᱯᱷᱳᱱ ᱡᱩᱜᱽ ᱵᱟᱝ ᱛᱟᱦᱮᱸ ᱠᱟᱱᱛᱮ ᱡᱟᱦᱟᱸᱛᱮ ᱯᱮᱲᱟ ᱴᱷᱮᱱ ᱥᱮ ᱡᱟᱦᱟᱸ ᱡᱟᱦᱟᱸ ᱟᱛᱤᱭᱚ ᱥᱚᱡᱚᱱ ᱴᱷᱮᱱ ᱠᱷᱚᱵᱚᱨ ᱦᱟᱛᱟᱣ ᱞᱟᱹᱜᱤᱫ ᱛᱮ ᱦᱮᱸ ᱚᱸᱰᱮ ᱪᱟᱞᱟᱣ ᱦᱩᱭᱩᱜ ᱠᱟᱱ ᱛᱟᱦᱮᱸᱫ ᱥᱮ ᱮᱸ ᱱᱮᱢᱚᱱᱛᱨᱚᱱᱚ ᱞᱟᱹᱜᱤᱫ ᱛᱮ
ᱦᱳᱭ ᱦᱳᱭ ᱦᱤᱨᱤ ᱪᱟᱞᱟᱜ ᱦᱩᱭᱩᱜ ᱠᱟᱱ ᱛᱟᱦᱮᱸᱫ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱡᱮ ᱯᱷᱳᱱ ᱛᱮᱜᱮ
ᱦᱩᱭ ᱠᱟᱛᱮ ᱦᱮᱸ ᱠᱷᱚᱵᱚᱨ ᱠᱚ ᱦᱟᱛᱟᱣ ᱦᱟᱛᱟᱣ ᱜᱟᱱᱚᱜ ᱠᱟᱱᱟ ᱟᱨ ᱱᱤᱛᱳ ᱟᱹᱰᱤ ᱜᱟᱱ ᱜᱮ ᱮ ᱡᱟᱦᱟᱸ ᱠᱳᱪᱤᱝ ᱠᱚ ᱦᱩᱭᱩᱜ ᱠᱟᱱᱟ ᱚᱱᱟ ᱫᱚ ᱚᱸᱰᱮ ᱫᱚ ᱪᱟᱞᱟᱣ ᱥᱚᱢᱵᱷᱚᱵᱽ ᱵᱟᱝ ᱠᱟᱱᱟ ᱮᱢᱚᱱ ᱥᱟᱺᱜᱤᱧ ᱨᱮ ᱦᱩᱭᱩᱜ ᱠᱟᱱᱟ ᱡᱮ ᱪᱟᱞᱟᱣ ᱵᱟᱝ ᱜᱟᱱᱚᱜ ᱠᱟᱱᱟ ᱡᱟᱨ ᱯᱷᱚᱞᱮ ᱢᱳᱵᱟᱭᱤᱞ ᱛᱮᱦᱚᱸ ᱪᱤᱝ ᱠᱚ ᱮᱸ ᱦᱟᱛᱟᱣ ᱜᱟᱱᱚᱜ ᱠᱟᱱᱟ ᱟᱨ ᱵᱟᱹᱲᱤᱡ ᱫᱤᱠ ᱫᱚ ᱡᱩᱫᱤ ᱞᱤᱧ ᱞᱟᱹᱭᱟ ᱵᱟᱹᱲᱤᱡ ᱫᱚ ᱦᱩᱭᱩᱜ ᱠᱟᱱᱟ ᱚᱱᱮ ᱜᱤᱫᱽᱨᱟᱹ ᱠᱚ ᱮᱸ ᱜᱮᱢ ᱠᱚᱠᱚ ᱠᱷᱹᱞᱳᱜ ᱠᱟᱱᱟ ᱥᱮ ᱤᱱᱥᱴᱟᱜᱨᱟᱢ ᱠᱚᱠᱚ ᱧᱮᱞᱮᱫᱟ ᱥᱚᱢᱚᱭ ᱠᱚ ᱵᱚᱨᱵᱟᱫ ᱮᱫᱟ ᱪᱮᱛᱟ ᱯᱟᱲᱦᱟᱜ ᱥᱳᱢᱟᱹᱭ ᱵᱟᱠᱚ ᱯᱟᱲᱦᱟᱜ ᱠᱟᱱᱟ ᱦᱮᱸ ᱜᱮᱢ ᱨᱮ ᱮᱢᱚᱱ ᱱᱮᱥᱟ ᱯᱚᱨᱤᱱᱚᱛᱚᱜ ᱠᱟᱱᱟ ᱡᱟᱨ ᱯᱷᱚᱞᱮ ᱦᱮᱸ ᱯᱚᱭᱥᱟ ᱦᱚᱠᱚ ᱞᱟᱜᱟᱣ ᱫᱟᱠᱚ ᱯᱩᱭᱞᱩ ᱫᱚ ᱠᱚᱢ ᱠᱚᱢ ᱞᱟᱜᱟᱣ ᱞᱟᱜᱟᱣ ᱛᱮ ᱟᱫᱚ ᱮᱢᱚᱱ ᱢᱤᱫᱴᱮᱱ ᱟᱥᱚᱠᱛᱚ ᱦᱩᱭᱩᱜ ᱠᱟᱱᱟ ᱡᱟᱨ ᱯᱷᱚᱞᱮ ᱟᱫᱚ ᱵᱮᱥᱤ ᱯᱚᱭᱥᱟ ᱦᱚᱸ ᱟᱫᱚ ᱚᱱᱟ ᱫᱚ ᱮ ᱞᱟᱜᱟᱣ ᱛᱮᱫᱚ ᱠᱳᱱᱳ ᱢᱟᱱᱮ ᱦᱮᱸ ᱠᱷᱟᱨᱟᱯ ᱦᱚᱸ ᱵᱟᱠᱚ ᱟᱹᱭᱠᱟᱹᱣ ᱫᱟ ᱛᱟᱨ ᱯᱷᱚᱞᱮ ᱠᱤ ᱠᱤ ᱠᱤᱪᱷᱩ ᱥᱳᱥᱟᱞ ᱢᱤᱰᱤᱭᱟ ᱨᱮ ᱧᱮᱞᱚᱜ ᱠᱟᱱᱟ ᱡᱟᱦᱟᱸ ᱜᱮᱢ ᱠᱷᱟᱹᱛᱤᱨ ᱛᱮᱦᱚᱸ ᱦᱚᱲ ᱠᱚ ᱦᱮᱸ ᱚᱲᱟᱜ ᱠᱷᱚᱱᱟᱜ ᱠᱚ ᱢᱟᱨᱟᱣ ᱮᱫᱟ ᱥᱮ ᱥᱩᱥᱟᱭᱤᱴ ᱦᱚᱸ ᱦᱩᱭᱩᱜ
ᱦᱳᱭ ᱦᱳᱭ ᱱᱚᱣᱟ ᱫᱚ ᱮᱠᱟᱞ ᱥᱟᱹᱨᱤ ᱠᱟᱛᱷᱟ ᱜᱮᱵᱤᱱ ᱞᱟᱹᱭ ᱠᱟᱫᱟ ᱟᱨ ᱧᱮᱞᱚᱜ ᱠᱟᱱᱟ ᱱᱮᱛᱟᱨ ᱚᱱᱟ ᱢᱳᱵᱟᱭᱤᱞᱼᱼ ᱩᱰᱩᱠ ᱠᱟᱛᱮ ᱢᱟᱱᱮ ᱟᱵᱚ ᱢᱟᱹᱱᱢᱤ ᱦᱚᱸᱵᱚᱱ ᱢᱟᱱᱮ ᱵᱚᱱ ᱚᱞᱚᱥ ᱪᱟᱵᱟᱜ ᱠᱟᱱᱟ ᱥᱚᱵ ᱥᱚᱢᱚᱭ ᱜᱮ ᱢᱟᱱᱮ ᱢᱳᱵᱟᱭᱤᱞ ᱜᱮᱵᱚᱱ ᱧᱮᱞ ᱮᱸ ᱟᱹᱰᱤ ᱵᱟᱹᱲᱛᱤ ᱚᱠᱛᱚ ᱜᱮ ᱢᱳᱵᱟᱭᱤᱞ ᱨᱮᱜᱮ ᱵᱚᱱ ᱠᱷᱟᱸᱰᱟᱣ ᱮᱫᱟ ᱛᱚ ᱱᱚᱣᱟ ᱦᱚᱛᱮᱡ ᱛᱮ ᱟᱵᱚᱣᱟᱜ ᱦᱚᱸ ᱟᱭᱢᱟ ᱞᱮᱠᱟᱱ ᱦᱚᱲᱢᱚ ᱨᱮ ᱚᱱᱠᱟ ᱮᱸᱴᱠᱮᱴᱚᱬᱮ ᱦᱩᱭᱩᱜ ᱠᱟᱱᱟ ᱦᱳᱭ ᱢᱟ ᱛᱚᱵᱮ ᱜᱚᱝᱠᱮ ᱚᱠ ᱛᱚ ᱦᱩᱭᱱᱟ